ᱦᱮᱞᱳ
ᱦᱮᱞᱳ
ᱦᱚᱸ ᱟᱸᱡᱚᱢᱚᱜ ᱠᱟᱱᱟ
ᱦᱚᱻ ᱟᱸᱡᱚᱢ ᱧᱟᱢ ᱫᱟ ᱵᱤᱱ
ᱦᱚᱸ ᱦᱚᱸ ᱟᱹᱞᱤᱧ ᱫᱚᱞᱤᱧ ᱟᱸᱡᱚᱢ ᱧᱟᱢ ᱮᱫᱟ᱾ ᱟᱹᱵᱤᱱ ᱵᱤᱱ ᱟᱸᱡᱚᱢ ᱧᱟᱢ ᱫᱟ ᱛᱚ
ᱦᱚᱸ ᱟᱸᱡᱚᱢᱮᱜ-ᱟ ᱞᱤᱧ
ᱟᱪᱷᱟ, ᱪᱮᱫ ᱠᱚᱫᱚ ᱵᱤᱱ ᱪᱤᱠᱟᱹ ᱵᱟᱲᱟᱭᱮᱫᱟ?
ᱚᱱᱛᱮ ᱰᱟᱦᱤ ᱥᱮᱫ ᱞᱤᱧ ᱦᱮᱡ ᱟᱠᱟᱱᱟ ᱰᱟᱭᱤ
ᱟᱹᱵᱤᱱ ᱫᱚ ᱪᱮᱫ ᱠᱚᱵᱤᱱ ᱪᱤᱠᱟᱹᱭᱮ ᱟ
ᱟᱵᱤᱱ ᱥᱮᱫ ᱫᱚ ᱛᱟᱦᱚᱞᱮ ᱰᱟᱹᱦᱤ ᱠᱚ ᱫᱚᱢᱮ ᱦᱮᱱᱟᱜᱼᱟ ᱵᱟ
ᱦᱳᱭ
ᱚ
ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱫᱟ?
ᱟᱹᱞᱤᱧ ᱫᱚ ᱪᱤᱠᱟᱹ ᱵᱟᱝ ᱫᱟᱠᱟ ᱩᱛᱩ ᱠᱚᱞᱤᱧ ᱤᱥᱤᱱ ᱵᱟᱲᱟᱭᱮᱫᱟ ᱫᱟᱠᱟ ᱩᱛᱩ ᱠᱚᱞᱤᱧ ᱪᱚᱸᱫᱟ ᱟᱠᱟᱫᱟ ᱩᱱᱠᱩ ᱫᱚ ᱡᱟᱹᱯᱤᱫ ᱫᱟᱠᱚ᱾
ᱫᱟᱠᱟ ᱠᱚᱫᱚ ᱛᱟᱦᱚᱞᱮ ᱮ ᱟᱨᱵᱤᱱ ᱡᱚᱢᱟ ᱥᱮ ᱪᱮᱫ, ᱪᱚᱸᱫᱟ ᱟᱠᱟᱫ ᱫᱚᱵᱤᱱ?
ᱟᱹᱣᱨᱤᱭᱟ ᱟᱹᱣᱨᱤᱞᱤᱧ ᱡᱚᱢᱟ ᱟᱹᱞᱤᱧ ᱫᱚ᱾ ᱛᱟᱦᱚᱞᱮ ᱟᱯᱮᱥᱮᱫ ᱫᱚ ᱫᱟᱜ ᱠᱚ ᱡᱟᱹᱲᱤᱭᱟᱭ ᱥᱮ ᱵᱟᱝ?
ᱟᱞᱮ ᱥᱮᱡ ᱫᱚ ᱵᱟᱭ ᱫᱟᱜ ᱮᱫᱟᱭ᱾
ᱚᱻᱚᱻ
ᱟᱯᱮ ᱥᱮᱡ ᱫᱟᱜ ᱮᱫᱟᱭ ᱥᱮ ᱪᱮᱫ
ᱟᱞᱮ ᱥᱮᱡ ᱫᱚ ᱫᱚᱢᱮ ᱫᱟᱜ, ᱫᱟᱜ ᱵᱚᱱᱱᱟ ᱠᱮᱫᱟᱭ ᱫᱚᱢᱮ ᱫᱟᱜ ᱫᱚᱢᱮ ᱫᱟᱜ ᱦᱮᱸ ᱦᱤᱛᱚᱜ ᱫᱚᱢᱮ ᱫᱟᱜᱮᱭᱟᱭ ᱟᱞᱮ ᱥᱮᱡ ᱫᱚ
ᱚᱻ
ᱦᱳᱭ
ᱱᱚᱛᱮ ᱢᱟ ᱫᱟᱜ ᱜᱮ ᱵᱟᱹᱱᱩᱜ ᱫᱚ᱾
ᱚᱻ
ᱜᱷᱩᱴᱩ ᱟᱨ ᱜᱷᱩᱴᱩ ᱜᱮ᱾
ᱤᱭᱟᱟᱹ ᱨᱤᱢᱤᱞ ᱥᱮᱱᱚᱜ ᱠᱟᱱᱟ ᱱᱟᱦᱟᱜ ᱛᱟᱺᱜᱤ ᱠᱟᱜ ᱯᱮᱥᱮ᱾
ᱦᱳᱭ ᱨᱤᱢᱤᱞᱟᱜ ᱛᱟᱺᱜᱤ ᱨᱮᱜᱮ ᱢᱮᱱᱟᱜ ᱞᱮᱭᱟ ᱪᱟᱥᱵᱟᱥ ᱠᱚᱦᱚᱸ ᱡᱟᱛᱮ ᱦᱳᱭᱳᱜ ᱛᱟᱞᱮ ᱢᱟ, ᱫᱟᱜ ᱜᱮᱛᱚ ᱵᱟᱭ ᱡᱟᱲᱤᱭᱮᱜᱼᱟ᱾
ᱚᱱᱟ ᱜᱮᱛᱚ ᱛᱟᱦᱞᱮ ᱛᱚᱞᱟ ᱠᱚᱫᱚ ᱯᱮ ᱮᱨ ᱠᱮᱫᱟ ᱥᱮ ᱟᱹᱣᱨᱤᱭᱟ᱾
ᱟᱫᱚ ᱫᱟᱜ ᱜᱮᱛᱚ ᱵᱟᱭ ᱡᱟᱲᱤᱭᱮᱜ ᱫᱚ ᱪᱮᱠᱟᱛᱮ ᱛᱚᱞᱟ ᱠᱚ ᱫᱚ ᱮᱨ?
ᱳ ᱦᱳ ᱟᱹᱰᱤ ᱥᱚᱢᱚᱥᱥᱟ ᱨᱮᱛᱚ ᱛᱚᱵᱮ᱾ ᱦᱩᱸᱜ
ᱛᱟ ᱟᱯᱮ ᱫᱚ ᱛᱚᱞᱟ ᱠᱚᱫᱚ ᱯᱮ ᱮᱨ ᱠᱟᱜᱼᱟ ᱥᱮ ᱟᱣᱨᱤᱭᱟ?
ᱦᱮᱸ ᱟᱞᱮ ᱫᱚ ᱛᱚᱞᱟ ᱠᱚᱫᱚᱞᱮ ᱚᱨ ᱮᱨ ᱠᱟᱫᱟ ᱟᱫᱚ ᱟᱣᱨᱤ ᱞᱮ ᱨᱚᱦᱚᱭᱟ ᱱᱟᱦᱟᱜ ᱦᱤᱛᱚᱜ ᱫᱚ᱾
ᱚ ᱛᱟᱦᱚᱞᱮ ᱛᱚ ᱚᱱᱛᱮ ᱫᱚ ᱱᱟᱯᱟᱭ ᱜᱮ ᱫᱟᱜᱤᱡ ᱜᱮᱭᱟᱭ ᱫᱟ᱾
ᱦᱩᱸᱻ ᱟᱞᱮᱥᱮᱫ ᱫᱚ ᱫᱚᱢᱮ ᱫᱟᱜ ᱵᱚᱱᱱᱟ ᱠᱮᱫᱟᱭ᱾
ᱟᱪᱪᱷᱟ
ᱟᱞᱮ ᱥᱮᱡ ᱨᱮ ᱛᱚᱵᱮ ᱵᱩᱫᱽ ᱠᱚ ᱟᱹᱠᱷᱨᱤᱧ ᱦᱟᱛᱟᱣ ᱡᱚᱝ ᱯᱮ ᱟᱨ ᱯᱮ ᱧᱮᱞᱟ ᱛᱟᱦᱚᱞᱮ ᱠᱷᱟᱱ᱾
ᱟᱯᱮ ᱥᱮᱫ ᱠᱚ ᱫᱚ ᱛᱤᱱᱟᱹᱜ ᱠᱟᱛᱮ ᱠᱚ ᱫᱟᱢᱟ ᱚᱱᱛᱮ ᱫᱚ ᱵᱟᱹᱫᱽ ᱠᱚᱫᱚ?
ᱟᱞᱮ ᱥᱮᱫ ᱫᱚ ᱟᱹᱰᱤ ᱠᱚᱢ ᱛᱮᱜᱮ ᱠᱚ ᱟᱠᱷᱨᱤᱧᱟ ᱾
ᱚ, ᱟᱹᱠᱷᱨᱤᱧ ᱟᱹᱠᱷᱨᱤᱧ ᱜᱮᱭᱟ ᱠᱚ ᱛᱟᱦᱚᱞᱮ ᱟᱠᱷᱨᱤᱧ ᱜᱮᱭᱟ ᱠᱚ ᱟᱯᱮ ᱥᱮᱫ ᱫᱚ?
ᱦᱳᱭ, ᱦᱳᱭ᱾ ᱟᱯᱮ ᱡᱩᱫᱤ ᱯᱮ ᱦᱟᱛᱟᱣ ᱠᱷᱟᱱ ᱾ ᱦᱮᱸ᱾
ᱟᱯᱮ ᱡᱩᱫᱤ ᱯᱮ ᱦᱟᱛᱟᱣ ᱠᱷᱟᱱ ᱛᱟᱦᱚᱞᱮ ᱟᱞᱮ ᱟᱠᱷᱨᱤᱧ ᱟᱞᱮ ᱞᱟᱹᱭ ᱯᱮ ᱱᱟᱦᱟᱜ ᱾
ᱦᱳᱭ ᱟᱞᱮᱭᱟᱜ ᱫᱚ ᱟᱹᱰᱤ ᱠᱤᱨᱤᱧ ᱫᱚ ᱫᱚᱨᱠᱟᱨ ᱜᱮᱛᱟᱞᱮᱭᱟ ᱵᱟᱹᱫ ᱫᱚ ᱾ ᱱᱚᱛᱮ ᱨᱮ ᱵᱷᱟᱜᱤ ᱞᱮᱠᱟ ᱫᱟᱜ ᱡᱟᱹᱯᱩᱫ ᱪᱮᱫᱞᱮᱠᱟ ᱵᱟᱹᱱᱩᱜ ᱟᱹᱱᱤᱡ ᱰᱟᱹᱦᱤ ᱜᱮᱛᱟᱞᱮᱭᱟ ᱾
ᱚ, ᱦᱮᱸ ᱾ ᱟᱞᱮ ᱢᱟ ᱰᱟᱦᱤ ᱫᱤᱥᱚᱢ ᱜᱮᱞᱮ ᱠᱩᱥᱤᱜ ᱾
ᱟᱞᱮ ᱢᱟ ᱯᱟᱸᱡᱟ ᱵᱟᱲᱟᱭᱮᱫᱼᱟᱞᱮ ᱚᱱᱟ ᱵᱟᱹᱫᱽ ᱠᱚ ᱡᱟᱛᱮ ᱚᱱᱠᱟᱱ ᱫᱤᱥᱚᱢ ᱨᱮ ᱧᱟᱢᱚᱜ ᱢᱟ, ᱪᱟᱥ ᱠᱚᱛᱮ ᱵᱷᱟᱜᱤ ᱱᱟᱯᱟᱭᱚᱜ ᱢᱟ ᱾
ᱟᱪᱪᱷᱟ ᱾
ᱟᱞᱮ ᱥᱮ ᱫᱚ ᱜᱚᱴᱟ ᱜᱮ ᱵᱟᱹᱫᱽ ᱛᱚ ᱫᱟᱜ ᱠᱷᱟᱱ ᱟᱹᱰᱤ ᱱᱟᱯᱟᱭ ᱾ ᱠᱳᱱᱚ ᱥᱚᱢᱚᱥᱥᱟ ᱜᱮ ᱵᱟᱝ ᱦᱩᱭᱩᱜ ᱛᱟᱞᱮᱭᱟ ᱟᱞᱮ ᱥᱮᱫ ᱫᱚ᱾
ᱚᱻ
ᱦᱩᱸ ᱩᱸ
ᱛᱟᱦᱚᱞᱮ ᱱᱤᱭᱟᱹ ᱫᱷᱟᱣ ᱫᱚ ᱵᱩᱨᱩ ᱯᱟᱛᱟ ᱧᱮᱞ ᱵᱤᱱ ᱪᱟᱞᱟᱣ ᱞᱮᱱᱟ ᱥᱮ ᱵᱟ?
ᱵᱟᱝ ᱵᱟᱝ ᱟᱹᱞᱤᱧ ᱫᱚ ᱵᱟᱹᱞᱤᱧ ᱪᱟᱞᱟᱣ ᱵᱟᱲᱟᱣ ᱠᱟᱱᱟ ᱚᱱᱟ ᱠᱚᱫᱚ᱾
ᱵᱟᱹᱵᱤᱱ ᱪᱟᱞᱟᱣ ᱟᱠᱟᱱᱟ?
ᱵᱟ ᱟᱹᱵᱤᱱ ᱵᱤᱱ ᱥᱮᱱ ᱞᱮᱱᱟ?
ᱟᱹᱞᱤᱧ ᱫᱚ ᱵᱟᱹᱞᱤᱧ ᱪᱟᱞᱟᱣ ᱵᱟᱲᱟ ᱠᱟᱱᱟ ᱟᱞᱤᱧ ᱦᱚᱸ ᱪᱟᱞᱟᱜ ᱢᱮ ᱛᱮᱞᱤᱧ ᱢᱚᱱᱮ ᱞᱮᱜᱼᱟ ᱟᱫᱚ ᱠᱟᱹᱴᱤᱡ ᱨᱤᱢᱤᱞ ᱨᱤᱢᱤᱞ ᱠᱮᱫ ᱫᱚ ᱵᱟᱹᱞᱤᱧ ᱪᱟᱞᱟᱣ ᱞᱮᱱᱟ ᱾
ᱟᱪᱪᱷᱟ ᱾
ᱟᱞᱮ ᱟᱛᱩ ᱠᱚᱨᱮᱱ ᱜᱮ ᱪᱟᱞᱟᱣᱱᱟᱠᱚ ᱠᱚᱲᱟ ᱦᱚᱯᱚᱱ ᱠᱚ ᱾
ᱚ ᱾ ᱵᱩᱨᱩ ᱯᱟᱛᱟ ᱨᱮ ᱵᱟᱭ ᱫᱟᱜ ᱞᱮᱠᱷᱟᱱ ᱠᱤ ᱦᱩᱭᱩᱜᱼᱟ᱾ ᱵᱩᱨᱩ ᱯᱟᱛᱟ ᱨᱮᱫᱚᱭ ᱫᱟᱜ ᱜᱮᱭᱟᱭ ᱱᱟᱜ ᱦᱚᱸ ᱚᱱᱠᱟ ᱫᱟᱜ ᱫᱟᱜ ᱛᱮᱜᱮ,
ᱦᱮᱸ ᱾ ᱦᱩᱸ, ᱫᱟᱜ ᱠᱷᱟᱹᱛᱤᱨ ᱜᱮ ᱵᱟᱹᱞᱤᱧ ᱪᱟᱞᱟᱣ ᱫᱟᱲᱮᱭᱟᱫᱟ ᱱᱮᱥ ᱫᱚ ᱾ ᱠᱟᱞᱚᱢ ᱠᱚ ᱥᱮᱫ ᱞᱮᱧ ᱧᱮᱞ ᱞᱮᱜᱮ ᱾
ᱟᱪᱪᱷᱟ ᱦᱳᱭ ᱾
ᱛᱟᱦᱞᱮ ᱤᱭᱟᱹ ᱞᱟᱦᱟ ᱱᱚᱣᱟ ᱢᱟᱲᱟᱝ ᱵᱤᱱ ᱥᱮᱱ ᱵᱟᱲᱟ ᱟᱠᱟᱱᱟ ᱥᱮ ᱵᱟᱝ?
ᱵᱟᱝ ᱵᱟᱝ ᱟᱹᱞᱤᱧ ᱫᱚ ᱟᱹᱣᱨᱤ ᱞᱤᱧ ᱪᱟᱞᱟᱣ ᱵᱟᱲᱟᱜᱼᱟ ᱵᱩᱨᱩ ᱯᱟᱛᱟ ᱠᱚᱫᱚ ᱾
ᱚ ᱾ ᱛᱟᱦᱚᱞᱮ ᱚᱠᱟ ᱠᱚᱥᱮᱫ ᱵᱤᱱ ᱫᱟᱬᱟ ᱵᱟᱲᱟ ᱟᱠᱟᱫᱟ ᱟᱹᱵᱤᱱ ᱫᱚ?
ᱟᱹᱞᱤᱧ ᱫᱚ ᱟᱹᱛᱩᱳ ᱠᱚᱨᱮ ᱜᱮ ᱵᱟᱭᱨᱮ ᱠᱚᱫᱚ ᱵᱟᱹᱞᱤᱧ ᱪᱟᱞᱟᱣ ᱵᱟᱲᱟ ᱟᱠᱟᱱᱟ ᱾ ᱟᱹᱰᱤ ᱫᱤᱥᱚᱢ
ᱚ ᱾ ᱵᱟᱦᱨᱮ ᱫᱤᱥᱚᱢ ᱫᱚ ᱵᱟᱵᱤᱱ ᱫᱟᱬᱟ ᱵᱟᱲᱟ ᱟᱠᱟᱫᱟ ᱯᱟᱨᱟ?
ᱵᱟᱝ ᱜᱮ, ᱵᱟᱝ ᱪᱟᱞᱟᱣ ᱠᱟᱱᱟ ᱵᱟᱦᱨᱮ ᱫᱤᱥᱚᱢ ᱠᱚᱫᱚ ᱫᱟᱲᱟᱴᱟᱬᱟᱱ ᱾
ᱚ ᱦᱚᱸ ᱾ ᱫᱟᱬᱟᱱ ᱫᱚ ᱵᱷᱟᱜᱤᱭᱟ, ᱧᱮᱞ ᱡᱚᱱᱤᱡ ᱟᱢ ᱫᱩᱱᱤᱭᱟᱹ ᱠᱚ ᱾
ᱦᱮᱸ ᱾
ᱦᱮᱸ ᱮ ᱾
ᱟᱢ ᱫᱚ ᱜᱟᱛᱮ ᱚᱱᱩᱥᱟᱨ ᱛᱚ ᱫᱟᱬᱟᱱᱟᱢ ᱮᱠᱞᱟ ᱠᱤᱢ ᱫᱟᱬᱟᱱᱟ ᱾
ᱦᱳᱭ, ᱟᱫᱚ ᱜᱟᱛᱮ ᱟᱛᱮ ᱜᱮ ᱚᱲᱟᱜ ᱦᱚᱲ ᱟᱛᱮ ᱜᱟᱛᱮ ᱟᱛᱮ ᱚᱱᱠᱟ ᱜᱮ, ᱦᱳᱭ ᱾
ᱚ ᱾
ᱦᱩᱸ ᱦᱮᱸ ᱦᱮᱸᱨᱻ ᱛᱟᱦᱚᱞᱮ ᱮᱨᱟ ᱩᱨᱩ ᱠᱚᱫᱚ ᱦᱮᱱᱟᱜ ᱠᱚᱣᱟ ᱛᱟᱵᱤᱱᱟ ᱥᱮ ᱵᱟᱝᱟ?
ᱦᱳᱭ, ᱮᱨᱟ ᱫᱚ ᱢᱮᱱᱟᱭ ᱛᱟᱹᱞᱤᱧᱟ ᱾
ᱚ, ᱟᱨ ᱜᱤᱫᱽᱨᱟᱹ ᱠᱚᱫᱚ?
ᱜᱤᱫᱽᱨᱟᱹ ᱠᱚᱫᱚ ᱟᱹᱣᱨᱤ ᱞᱤᱧ ᱦᱟᱛᱟ ᱠᱚᱣᱟ ᱾
ᱚ, ᱛᱟᱦᱚᱞᱮ ᱛᱤᱱ ᱠᱚ ᱛᱤᱱᱟᱹᱜ ᱞᱟᱦᱟ ᱛᱮᱵᱤᱱ ᱵᱟᱯᱞᱟ ᱟᱠᱟᱱ ᱛᱮ?
ᱦᱮᱸ, ᱵᱮᱥᱤ ᱫᱤᱱ ᱫᱚ ᱵᱟᱝᱟ ᱾ ᱵᱮᱥᱤ ᱫᱤᱱ ᱫᱚ ᱵᱟᱭ ᱦᱚᱭ ᱠᱟᱱᱟ ᱚᱱᱠᱟ᱾ ᱛᱩᱨᱩᱭ ᱪᱟᱸᱫᱳ ᱜᱟᱱ ᱦᱩᱭ ᱟᱠᱟᱱᱟ᱾
ᱚ ᱛᱟᱦᱚᱞᱮ ᱱᱟᱣᱭᱟ ᱱᱟᱣᱭᱟ ᱜᱮᱭᱟᱵᱤᱱ ᱱᱤᱛᱚᱜ᱾
ᱚᱳ
ᱦᱮᱸ ᱟᱫᱚ ᱪᱮᱫ ᱞᱮᱠᱟᱹ᱾ ᱢᱟᱱᱮ ᱧᱮᱞ ᱧᱮᱞ ᱧᱮᱯᱮᱞ ᱠᱟᱛᱮᱜ ᱥᱮ ᱚᱱᱠᱟ ᱟᱜᱤᱨ ᱠᱟᱛᱮᱫ? ᱪᱮᱫ ᱞᱮᱠᱟ
ᱟᱹᱞᱤᱧ ᱫᱚ ᱧᱮᱞ ᱧᱮᱯᱮᱞ ᱠᱟᱛᱮ ᱜᱮ᱾
ᱚ ᱚᱲᱟᱜ ᱚᱲᱟᱜ ᱠᱩᱥᱤᱛᱮ ᱵᱟ ᱥᱮ ᱟᱹᱵᱤᱱᱟᱜ ᱠᱩᱥᱤᱛᱮ?
ᱦᱳᱭ ᱚᱲᱟᱜ ᱨᱮᱱ ᱦᱚᱲᱟᱜ ᱠᱩᱥᱤᱛᱮ ᱟᱹᱞᱤᱧᱟᱜ ᱠᱩᱥᱤ ᱛᱮᱦᱚᱸ᱾
ᱚ ᱦᱳ᱾
ᱟᱹᱵᱤᱱ ᱫᱚ ᱛᱟᱦᱞᱮ ᱡᱟᱶᱭᱟᱭ ᱠᱟᱱᱟᱵᱤᱱ ᱥᱮ ᱟᱣᱨᱤᱭᱟ᱾
ᱟᱹᱞᱤᱧ ᱫᱚ ᱮ ᱟᱣᱨᱤᱭᱟ᱾ ᱟᱞᱤᱧ ᱫᱚ ᱢᱤᱫ ᱦᱚᱲᱞᱤᱧ ᱫᱩᱞᱟᱹᱲ ᱠᱮᱭᱟ ᱟᱫᱚ ᱩᱱᱤ ᱢᱟ ᱵᱟᱯᱞᱟᱭᱱᱟᱭ᱾ ᱟᱫᱚ ᱚᱠᱚᱭ ᱴᱷᱮᱡ ᱫᱚᱞᱤᱧ ᱵᱟᱯᱞᱟᱜ-ᱟ ᱚᱱᱟ ᱠᱷᱟᱹᱛᱮ ᱦᱮᱱᱟᱜ ᱞᱤᱧ ᱜᱮᱭᱟ᱾
ᱟᱫᱚ ᱩᱱᱤ ᱫᱚ ᱪᱮᱫ ᱠᱷᱟᱹᱛᱤᱨ ᱮ ᱵᱟᱯᱞᱟᱭᱮᱱᱟ᱾
ᱚᱠᱚᱭ ᱵᱟᱰᱟᱭᱟᱭ ᱟᱡ ᱟᱡ ᱜᱮ ᱦᱚᱭᱛᱚ
ᱟᱫᱚ ᱵᱟᱯᱞᱟᱜ ᱞᱟᱦᱟ ᱨᱮᱫᱚ ᱵᱟᱭ ᱞᱮᱭ ᱦᱚᱴᱚᱣᱟᱜ ᱵᱤᱱᱟᱭ
ᱚᱱᱟ ᱜᱮᱛᱚ ᱨᱚᱲᱟᱜ ᱞᱤᱧᱟᱹ ᱟᱹᱰᱤ ᱟᱹᱰᱤ ᱥᱮᱨᱢᱟ ᱜᱮ ᱟᱨ ᱦᱟᱱᱮ ᱛᱟᱭᱚᱢ ᱵᱮᱲᱟ ᱫᱚ᱾ ᱮᱴᱟᱜ ᱠᱩᱲᱤ ᱦᱚᱯᱚᱱᱮ ᱵᱟᱯᱞᱟ ᱠᱮᱫᱮᱭᱟᱭ᱾
ᱟᱫᱚ ᱪᱤᱠᱳᱭᱟᱞᱤᱧ ᱚᱱᱠᱟ ᱜᱮᱞᱤᱧ ᱛᱟᱦᱮᱱᱟ᱾
ᱟᱫᱚ ᱟᱹᱵᱤᱱ ᱦᱚᱸ ᱵᱟᱯᱞᱟ ᱠᱚᱜ ᱵᱤᱱ᱾
ᱟᱫᱚ ᱟᱹᱞᱤᱧ ᱫᱚ ᱚᱱᱠᱟᱱ ᱦᱚᱲ ᱫᱚ ᱵᱟᱝ ᱠᱟᱱᱟᱞᱤᱧ ᱡᱮ ᱢᱤᱫ ᱦᱚᱲᱮ ᱵᱟᱹᱜᱤᱭᱟ ᱞᱤᱧᱟᱭ ᱟᱨ ᱢᱤᱫ ᱦᱚᱲ ᱴᱷᱮᱱ ᱞᱤᱧ ᱵᱟᱯᱞᱟᱜ-ᱟ᱾ ᱚᱱᱠᱟ ᱫᱚ ᱟᱹᱞᱤᱧ ᱫᱚ ᱟᱹᱞᱤᱧᱟᱜ ᱢᱚᱱᱮ ᱫᱚ ᱱᱚᱝᱠᱟᱱᱟᱜ ᱪᱤᱱᱛᱟᱹ ᱵᱷᱟᱵᱱᱟ ᱫᱚ ᱵᱟᱹᱱᱩᱜ-ᱟ᱾
ᱟᱪᱪᱷᱟ ᱟᱫᱚ ᱡᱚ ᱪᱮᱫ ᱠᱚᱵᱮᱱ ᱪᱤᱠᱟᱹ ᱵᱟᱲᱟᱭᱮᱫᱟ ᱱᱤᱛᱚᱜ ᱫᱚ
ᱪᱮᱫ ᱠᱚᱫᱚᱢ ᱪᱤᱠᱚᱭᱟ ᱪᱤᱠᱟᱹᱦᱚᱸ ᱵᱟᱝᱟ ᱢᱮᱨᱚᱢ ᱠᱚ ᱜᱮᱞᱤᱧ ᱜᱩᱯᱤ ᱵᱟᱲᱟ ᱠᱚᱣᱟ ᱱᱤᱛᱳᱜ ᱫᱚ
ᱛᱤᱱᱟᱹᱜ ᱛᱤᱱᱟᱹᱜ ᱫᱚ ᱢᱮᱨᱚᱢ ᱠᱚᱯᱮ ᱫᱚᱦᱚ ᱠᱟᱜ ᱠᱚᱣᱟ
ᱦᱮᱸ ᱟᱞᱮ ᱴᱷᱮᱱ ᱫᱚ ᱟᱹᱰᱤ ᱜᱟᱱ ᱢᱮᱨᱚᱢ ᱟᱞᱮ ᱫᱚ ᱢᱮᱨᱚᱢ ᱞᱮ ᱟᱹᱠᱷᱨᱤᱧ ᱵᱟᱲᱟ ᱠᱚᱣᱟ ᱛᱚ ᱟᱫᱚ ᱱᱤᱛᱳ ᱫᱚ ᱵᱟᱨᱚᱴᱤ ᱜᱟᱱ ᱦᱮᱱᱟᱜ ᱠᱚᱛᱟᱞᱮᱭᱟ
ᱟᱪᱪᱷᱟ
ᱦᱳᱭ ᱟᱞᱮ ᱫᱚ ᱢᱮᱨᱚᱢ ᱪᱟᱹᱥᱤ ᱦᱚᱲ ᱡᱟᱦᱟᱸᱭ ᱠᱚ ᱡᱩᱫᱤ ᱟᱯᱮ ᱚᱱᱛᱮ ᱨᱮ ᱠᱷᱩᱱᱛᱟᱞ ᱠᱚ ᱧᱟᱢᱚᱜ ᱠᱷᱟᱱ ᱠᱳᱞ ᱠᱚᱯᱮ ᱦᱟᱜ᱾
ᱟᱞᱮᱨᱮᱱ ᱠᱚ ᱞᱟᱜᱟᱜ-ᱟ ᱟᱞᱮᱭᱟᱜ ᱦᱚᱸ ᱵᱚᱸᱜᱟ ᱵᱩᱨᱩᱜ ᱨᱮᱠᱚ ᱞᱟᱜᱟᱜ ᱛᱟᱞᱮᱭᱟ ᱱᱟᱦᱟᱜ ᱛᱟᱦᱞᱮ ᱧᱟᱢᱚᱜ ᱟᱠᱚ ᱛᱚ ᱟᱯᱮ ᱥᱮᱫ ᱨᱮ
ᱦᱩᱸ ᱦᱩᱸᱸ ᱟᱞᱮ ᱴᱷᱮᱱ ᱜᱮᱠᱚ ᱧᱟᱢᱚᱜ-ᱟ ᱟᱞᱮᱭᱟᱜ ᱱᱟᱢᱵᱟᱨ ᱱᱚᱣᱟ ᱱᱟᱢᱵᱟᱨ ᱨᱮᱜᱯᱮ ᱯᱷᱳᱱ ᱞᱮᱠᱷᱟᱱ
ᱟᱪᱪᱷᱟ ᱛᱟᱦᱞᱮ ᱛᱚ ᱦᱳᱭ ᱱᱟᱯᱟᱭᱚᱜ-ᱟ
ᱦᱳᱭ ᱦᱳᱭ ᱛᱟᱦᱚᱞᱮ ᱟᱯᱮ ᱫᱚ ᱚᱠᱟ ᱫᱤᱥᱚᱢ ᱠᱷᱚᱱᱟᱜ ᱵᱤᱱ ᱞᱟᱹᱭᱮᱫᱟ
ᱟᱞᱮ ᱫᱚ ᱢᱮᱫᱽᱱᱤᱯᱩᱨ ᱠᱷᱚᱱᱟᱜ ᱞᱮ ᱞᱟᱹᱭᱮᱫ-ᱟ
ᱚ ᱚᱠᱟ ᱢᱮᱫᱱᱤᱯᱩᱨ ᱱᱟᱜ
ᱦᱮᱸ
ᱚᱻᱚ ᱵᱷᱟᱹᱜᱮ ᱠᱟᱛᱷᱟ
ᱟᱨ ᱟᱹᱵᱤᱱ ᱫᱚ
ᱟᱞᱤᱧ ᱫᱚ ᱱᱚᱛᱮ ᱤᱡᱟᱹ ᱯᱩᱨᱩᱞᱤᱭᱟᱹ ᱵᱤᱱ ᱟᱸᱡᱚᱢᱟ ᱠᱟᱫᱟ
ᱦᱮᱸ ᱟᱸᱡᱚᱢ ᱟᱠᱟᱫ ᱜᱮᱭᱟ ᱞᱤᱧ
ᱦᱳᱭ ᱦᱳᱭ ᱚᱱᱛᱮ ᱠᱷᱚᱱ ᱜᱮ
ᱟᱪᱪᱷᱟ
ᱦᱳᱭ
ᱯᱩᱨᱩᱞᱤᱭᱟ ᱪᱟᱞᱟᱣ ᱵᱟᱲᱟ ᱟᱠᱟᱱ ᱜᱮᱭᱟᱞᱤᱧ
ᱚ ᱦᱮᱡ ᱵᱟᱲᱟ ᱟᱠᱟᱱ ᱜᱮᱭᱟ ᱵᱤᱱ
ᱦᱩᱸ ᱪᱟᱞᱟ
ᱫᱚ
ᱚᱸᱰᱮ ᱫᱚ ᱫᱚᱨᱠᱟᱨ ᱜᱮ ᱪᱟᱞᱟᱣ ᱞᱮᱱᱟᱞᱤᱧ ᱢᱤᱫ ᱫᱷᱟᱣ ᱞᱤᱧ ᱪᱟᱞᱟᱣ ᱞᱮᱱᱟ ᱨᱟᱱ ᱠᱤᱨᱤᱧ ᱜᱮ᱾
ᱚᱻᱚ
ᱛᱟᱦᱚᱞᱮ ᱞᱟᱦᱟ ᱠᱷᱚᱱᱟᱜ ᱡᱩᱫᱤ ᱱᱚᱝᱠᱟ ᱨᱚᱯᱚᱲ ᱦᱩᱭ ᱠᱚᱜᱼᱟ᱾ ᱛᱟᱦᱚᱞᱮ ᱢᱤᱧ ᱫᱷᱟᱨᱮ ᱢᱮᱨᱚᱢ ᱠᱚ ᱟᱹᱜᱩ ᱠᱟᱛᱮ ᱦᱮᱡ ᱠᱚᱜᱼᱟ
ᱚᱱᱟ ᱜᱮ ᱛᱚ ᱟᱫᱚ ᱢᱟᱥᱮ ᱟᱨᱚ ᱦᱮᱱᱟᱜ ᱠᱚ ᱛᱟᱞᱮᱭᱟ ᱢᱮᱨᱚᱢ ᱱᱷᱟᱜ ᱧᱟᱢ ᱠᱚᱜᱮᱭᱟ ᱯᱮ᱾
ᱦᱳᱭ ᱦᱳᱭ ᱟᱞᱮ ᱫᱚ ᱥᱟᱨᱟ ᱵᱚᱪᱷᱚᱨ ᱜᱮᱠᱚ ᱛᱟᱦᱮᱸᱱ ᱛᱟᱞᱮᱭᱟ
ᱟᱨ ᱚᱲᱟᱜ ᱫᱚ ᱚᱲᱟᱜ ᱚᱲᱟᱜ ᱠᱚᱨᱮ ᱫᱚ ᱚᱠᱚᱭ ᱠᱚ ᱢᱮᱱᱟᱜ ᱠᱚᱣᱟ
ᱚᱲᱟᱜ ᱨᱮᱫᱚ ᱚᱠᱚᱭ ᱦᱮᱱᱟᱜ ᱠᱚᱣᱟ ᱟᱞᱮ ᱠᱚᱜᱮ ᱟᱭᱳ ᱵᱟᱵᱟ᱾ ᱟᱨ ᱤᱧ ᱜᱮ ᱟᱹᱞᱤ ᱦᱮᱸ ᱟᱫᱚᱜ ᱱᱚᱜᱼᱚᱭ ᱱᱚᱝᱠᱟ ᱫᱟᱜ ᱡᱟᱹᱯᱩᱫ ᱫᱟᱭ ᱥᱮ ᱟᱫᱚ ᱵᱷᱟᱜᱤ ᱵᱟᱹᱱᱩᱜ ᱞᱤᱧᱟ ᱱᱚᱝᱠᱟ ᱫᱟᱜ ᱡᱟᱹᱯᱩᱫ ᱨᱮ ᱞᱚᱦᱚᱫ ᱵᱟᱲᱟ ᱞᱮᱱᱟᱞᱤᱧ ᱛᱚ ᱵᱟᱹᱫᱽ ᱠᱷᱮᱛ ᱞᱤᱧ ᱪᱟᱞᱟᱣ ᱞᱮᱱᱟ ᱢᱮᱨᱚᱢ ᱜᱩᱯᱤ ᱠᱚ ᱟᱫᱚ ᱞᱚᱦᱚᱫ ᱵᱟᱲᱟ ᱞᱮᱱ ᱛᱮᱞᱤᱧ ᱟᱫᱚ ᱠᱟᱹᱴᱤᱜ ᱦᱚᱲᱢᱚ ᱠᱚ ᱵᱟᱹᱲᱤᱜ ᱟᱠᱟᱱ ᱛᱟᱹᱞᱤᱧᱟ᱾
ᱟᱫᱚ ᱨᱩᱣᱟᱹ ᱦᱟᱹᱥᱩᱜ ᱠᱟᱱᱟ ᱵᱤᱱ ᱟᱫᱚ ᱨᱟᱱ ᱠᱚᱫᱚ ᱵᱟᱵᱤᱱ ᱦᱟᱛᱟᱣ ᱧᱚᱜ ᱠᱟᱱᱟ
ᱚᱠᱚᱭ ᱫᱚᱭ ᱟᱹᱜᱩᱣᱟᱞᱤᱧᱟᱭ ᱟ ᱵᱟᱵᱟ ᱦᱚᱸᱛᱚ ᱦᱟᱲᱟᱢ ᱦᱚᱲ
ᱢᱮᱱᱟᱜ ᱠᱤᱱ ᱫᱚ
ᱩᱠᱤᱱ ᱫᱚ ᱦᱟᱲᱟᱢ ᱵᱩᱰᱷᱤ ᱦᱚᱲ ᱚᱠᱟ ᱨᱮᱫᱚ ᱠᱤᱱ ᱪᱟᱞᱟᱜ ᱛᱮᱠᱤᱱ ᱟᱹᱜᱩᱣᱟᱢ
ᱟᱨ ᱨᱟᱱ ᱫᱚᱠᱟᱱ ᱦᱚᱸ ᱟᱹᱰᱤ ᱥᱟᱺᱜᱤᱧ ᱛᱟᱞᱮ ᱫᱚ ᱱᱮᱸᱰᱮ ᱜᱮᱛᱟᱢ ᱠᱤ ᱟᱫᱚ ᱚᱱᱠᱟ ᱛᱮᱜᱮ ᱛᱟᱦᱮ ᱱᱟᱞᱮ
ᱥᱩᱨ ᱠᱚᱨᱮ ᱫᱚ ᱨᱟᱱ ᱫᱚᱠᱟᱱ ᱵᱟᱹᱱᱩᱜ ᱛᱮ
ᱵᱟᱝ ᱵᱟᱝ ᱟᱞᱮ ᱥᱩᱨ ᱠᱚᱨᱮ ᱫᱚ ᱪᱮᱜ ᱦᱚᱸ ᱜᱮ ᱵᱟᱹᱱᱩᱜᱼᱟ᱾ ᱟᱹᱰᱤ ᱥᱟᱺᱜᱤᱧ ᱪᱟᱞᱟᱣ ᱦᱩᱭᱩᱜ ᱛᱟᱢᱟ ᱛᱚᱵᱮ ᱮᱱᱟᱝ ᱦᱩᱸ ᱩᱸ
ᱛᱟᱦᱚᱞᱮ ᱡᱚ ᱚᱱᱛᱮ ᱨᱮᱫᱚ ᱚᱡᱚ ᱠᱚᱫᱚ ᱦᱩᱭᱩᱜ ᱜᱮᱭᱟ ᱥᱮ ᱵᱟᱝᱼᱟ᱾ ᱵᱟᱦᱟ ᱵᱚᱸᱜᱟ ᱠᱚ ᱟᱯᱮᱥᱮᱫ ᱫᱚ
ᱦᱮᱸ ᱦᱩᱭ ᱵᱟᱲᱟᱜ ᱜᱮᱭᱟ, ᱚᱱᱠᱟ ᱪᱷᱚᱲᱮ ᱪᱷᱚᱲᱮ ᱦᱩᱭ ᱵᱟᱲᱟᱜ ᱜᱮᱭᱟ᱾ ᱟᱯᱮ ᱥᱮᱫ ᱫᱚ?
ᱟᱞᱮ ᱥᱮᱫ ᱦᱚᱸ ᱦᱩᱭᱩᱜ ᱜᱮᱭᱟ᱾